ᱦᱮᱞᱳ
ᱚᱜ ᱦᱚᱸ ᱱᱤᱛᱚᱜ ᱫᱚ ᱛᱟᱦᱚᱞᱮ ᱪᱤᱠᱟᱹ ᱵᱟᱲᱟᱟᱭ ᱦᱩᱭᱩᱜ ᱠᱟᱱᱟ?
ᱦᱮᱞᱳ ᱦᱮᱞᱳ ᱜᱚᱢᱠᱮ ᱾
ᱦᱮᱸ ᱱᱤᱛᱚᱜ, ᱱᱤᱛᱚᱜ ᱫᱚ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ?
ᱱᱚᱜᱼᱚᱭ ᱫᱩᱲᱩᱵ ᱵᱟᱲᱟ ᱦᱩᱭ ᱠᱟᱱᱟ ᱾ ᱟᱵᱤᱱ ᱜᱮ ᱪᱮᱫ ᱠᱚᱵᱤᱱ ᱪᱤᱠᱟᱹᱭᱮᱫᱟ?
ᱦᱩᱸ, ᱟᱞᱤᱧ ᱦᱚᱸ ᱛᱚᱞᱤᱧ ᱜᱤᱛᱤᱡ ᱠᱟᱱᱟ
ᱟᱪᱪᱷᱟ ᱟᱪᱪᱷᱟ ᱟᱪᱪᱷᱟ ᱫᱟᱠᱟ ᱡᱚᱢ ᱠᱚᱫᱚ ᱦᱩᱭ ᱟᱠᱟᱱᱟ?
ᱦᱮᱸ, ᱫᱟᱠᱟ ᱡᱚᱢ ᱠᱚᱫᱚ ᱚᱱᱠᱟ ᱟ ᱥᱟᱲᱮ ᱟᱴ ᱵᱟᱡᱮ ᱥᱮᱫ ᱦᱩᱭ ᱟᱠᱟᱱᱟ ᱾
ᱟᱪᱪᱷᱟ ᱟᱪᱪᱷᱟ, ᱟᱹᱰᱤ ᱱᱟᱯᱟᱭ ᱾
ᱟᱢ ᱫᱚ ᱛᱤ ᱨᱮᱢ ᱡᱚᱢ ᱠᱮᱫᱟ?
ᱤᱧ ᱦᱚᱸ ᱚᱱᱠᱟ ᱜᱮ, ᱥᱟᱲᱮ ᱫᱚᱥ ᱮ ᱚᱱᱠᱟ ᱜᱮ ᱫᱚᱥᱴᱟ ᱥᱮᱫ ᱾ ᱥᱟᱲᱮ ᱫᱚᱥᱴᱟ ᱚᱱᱠᱟ ᱠᱟᱪᱷᱟ ᱠᱟᱪᱷᱤ ᱾
ᱚ
ᱟ ᱛᱟᱦᱚᱞᱮ ᱱᱟᱯᱟᱭ ᱵᱟᱲᱟ ᱜᱮᱛᱚ?
ᱱᱤᱛ, ᱱᱤᱛ ᱫᱚ ᱱᱟᱯᱟᱭ ᱵᱟᱲᱟ ᱜᱮ ᱟᱯᱟᱛᱚᱛᱚ ᱾
ᱟᱪᱪᱷᱟ ᱟᱪᱪᱷᱟ ᱾
ᱦᱩᱸ ᱾ ᱛᱮᱦᱮᱧ ᱥᱮᱨᱢᱟ ᱡᱟᱹᱲᱤ ᱦᱩᱭ ᱞᱮᱱᱟ ᱚᱱᱛᱮ?
ᱪᱮᱤ
ᱚᱱᱛᱮ ᱥᱮᱨᱢᱟ ᱡᱟᱹᱲᱤ ᱦᱩᱭ ᱞᱮᱱᱟ ᱠᱤ?
ᱦᱮᱸ ᱦᱮᱸ ᱥᱮᱨᱢᱟ ᱡᱟᱹᱲᱤ ᱦᱩᱭᱩᱜ ᱠᱟᱱ ᱜᱮᱭᱟ ᱱᱚᱼᱼ ᱮ ᱯᱮ ᱯᱩᱱ ᱫᱤᱱ, ᱫᱤᱞᱤ ᱜᱮ ᱫᱟᱜ ᱮᱫᱟ ᱾ ᱦᱳᱭ, ᱟᱯᱮ ᱥᱮᱫ ᱪᱮᱫ ᱞᱮᱠᱟ ᱥᱮᱨᱢᱟ ᱡᱟᱹᱲᱤ?
ᱟᱞᱮ ᱥᱮᱫ ᱥᱮᱨᱢᱟ ᱡᱟᱹᱲᱤᱼᱼ ᱛᱮᱦᱮᱧ ᱫᱚ ᱵᱟᱭ ᱡᱟᱹᱲᱤ ᱟᱠᱟᱜᱼᱟ, ᱢᱮᱱᱠᱷᱟᱱ ᱦᱚᱞᱟ ᱫᱚᱼᱼ ᱢᱚᱴᱟ ᱢᱩᱴᱤ ᱡᱷᱤᱯᱤᱨ ᱡᱷᱤᱯᱤᱨ ᱫᱟᱜ ᱮ ᱡᱟᱹᱲᱤ
ᱟᱪᱪᱷᱟ ᱛᱟᱦᱚᱞᱮ ᱛᱮᱦᱮᱧ ᱫᱚ ᱵᱟᱭ ᱫᱟᱜ ᱮᱫᱟ ᱾
ᱦᱮᱸᱦᱮᱸ ᱛᱮᱦᱮᱧ ᱫᱚ ᱵᱟᱭ ᱫᱟᱜ ᱟᱠᱟᱫᱟ ᱾
ᱟᱨ ᱛᱟᱦᱞᱮ ᱦᱩᱲᱩ ᱨᱚᱦᱚᱭ ᱵᱟᱠᱷᱨᱟ ᱛᱮ, ᱛᱤᱱᱟᱹᱜ ᱜᱟᱱ ᱠᱟᱹᱢᱤ ᱠᱚᱯᱮ ᱞᱟᱦᱟ ᱠᱮᱫᱼᱟ ᱥᱮ ᱵᱟᱝᱟ?
ᱦᱩᱲᱩ, ᱦᱩᱲᱩ ᱨᱚᱦᱚᱭ ᱫᱚ ᱟᱫᱚ ᱞᱟᱦᱟ ᱠᱚᱜᱼᱟ ᱛᱚ ᱠᱷᱩᱵᱽ ᱮᱠᱴᱟ ᱫᱟᱜ ᱛᱚ ᱵᱟᱱᱩᱜ-ᱟ ᱛᱚ ᱟᱫᱚ ᱾ ᱵᱟᱹᱫᱽ ᱠᱚᱫᱚ ᱥᱤ ᱨᱮᱰᱤ ᱦᱩᱭ ᱠᱟᱱᱟ, ᱟᱲᱮ ᱠᱚᱼᱼ ᱯᱷᱟᱨᱪᱟ ᱢᱟᱜ ᱯᱷᱟᱨᱪᱟ ᱦᱩᱭ ᱠᱟᱱᱟ, ᱢᱮᱱ ᱠᱷᱟᱱ ᱫᱟᱜ ᱵᱟᱝ ᱠᱷᱟᱱ ᱫᱚᱼᱼ ᱚᱱᱟ ᱪᱷᱟᱰᱟ ᱛᱚᱞᱟ ᱠᱚ ᱦᱚᱸ ᱦᱩᱰᱤᱧ ᱜᱮᱭᱟ ᱛᱚ ᱟᱫᱚ ᱵᱟᱝ ᱦᱩᱭ ᱠᱟᱱᱟ ᱾ ᱟᱯᱮ ᱠᱚᱣᱟᱜ
ᱚ ᱛᱟᱦᱞᱮ ᱠᱟᱹᱴᱤᱡ ᱦᱚᱸ ᱚᱠᱚᱭ ᱠᱚᱦᱚᱸ ᱵᱟᱝ ᱠᱚ ᱨᱚᱦᱚᱭ ᱠᱟᱜᱼᱟ?
ᱦᱮᱸ ᱦᱮᱸ ᱟᱞᱮᱭ ᱟᱜ ᱢᱟᱴ ᱨᱮ ᱫᱚ ᱾ᱱᱤᱛᱚᱜ ᱛᱮ ᱫᱚ ᱟᱹᱣᱨᱤ ᱠᱚ ᱨᱚᱦᱚᱭᱟ
ᱟᱪᱪᱷᱟ ᱟᱪᱪᱷᱟ᱾
ᱦᱮᱸ ᱡᱚᱛᱚ ᱦᱚᱲ ᱜᱮᱛᱚ ᱛᱚᱞᱟ ᱦᱩᱰᱤᱧ ᱜᱮᱛᱟ ᱠᱚᱣᱟ ᱵᱟᱝ ᱠᱷᱟᱡ ᱫᱚ, ᱵᱟᱠᱷᱟᱱ ᱫᱚ ᱦᱟᱱᱮ ᱮᱴᱟᱜ ᱦᱚᱲ ᱟᱜ ᱫᱟᱜ ᱢᱤᱱᱤ ᱢᱤᱱᱤ ᱛᱮ ᱦᱟᱛᱟᱣ ᱠᱟᱛᱮᱫ ᱠᱚ ᱨᱚᱦᱚᱭ ᱠᱮᱭᱟ᱾
ᱚ
ᱦᱩᱸ
ᱟᱫᱚ ᱛᱟᱦᱞᱮ ᱚᱱᱟ ᱠᱷᱮᱛ ᱵᱟᱹᱭᱦᱟᱹᱲ ᱠᱚᱨᱮ ᱫᱚ ᱫᱟᱜ ᱠᱚ ᱛᱚᱸᱵᱟ ᱟᱠᱟᱱᱟ ᱥᱮ ᱵᱟᱝ?
ᱟᱹᱣᱨᱤ ᱟᱹᱣᱨᱤ ᱛᱚᱸᱵᱟᱜ ᱟ᱾
ᱟᱪᱪᱷᱟ ᱟᱪᱪᱷᱟ ᱨᱚᱦᱚᱲ ᱜᱮ ᱢᱮᱱᱟᱜᱼᱟ ᱥᱮ ᱪᱮᱫ?
ᱦᱩᱸ
ᱚ
ᱛᱟᱦᱞᱮ ᱱᱚᱣᱟ ᱱᱚᱣᱟ ᱡᱟᱦᱟ ᱦᱳᱲᱳ ᱪᱟᱥ ᱢᱟᱲᱟᱝ ᱫᱚ ᱪᱮᱫ ᱠᱚ ᱛᱟᱦᱮᱸ ᱠᱟᱱ ᱛᱟᱯᱮᱭᱟ ᱵᱟᱹᱫᱽ ᱵᱟᱹᱭᱦᱟᱹᱲ ᱨᱮ ᱛᱟᱞᱦᱮ?
ᱱᱚᱣᱟ ᱦᱳᱲᱳ ᱪᱟᱥ ᱢᱟᱲᱟᱝ ᱫᱚ ᱦᱳᱲᱳ ᱜᱮ ᱪᱟᱥ ᱦᱳᱭ ᱞᱮᱱᱟ᱾
ᱚ ᱦᱳᱲᱳ ᱜᱮ ᱯᱮ ᱪᱟᱥ ᱞᱮᱜᱟ ᱵᱟᱝ?
ᱦᱳᱭ ᱦᱳᱭ
ᱟᱞᱩ ᱛᱟᱱᱟᱜ ᱵᱟᱯᱮ ᱪᱟᱥᱟ?
ᱟᱫᱚ ᱡᱷᱚᱛᱚ ᱵᱟᱹᱛᱽ ᱫᱚ ᱵᱟᱝ-ᱟ ᱠᱤᱪᱷᱩ ᱜᱟᱱ ᱵᱟᱹᱛᱽ ᱨᱮᱫᱚ ᱟᱞᱩ ᱦᱚᱸ ᱠᱤᱪᱷᱤᱠ ᱜᱟᱱ ᱵᱟᱹᱛᱽ ᱨᱮ ᱫᱚ ᱦᱳᱲᱳ‌ ᱦᱚᱸ᱾ ᱢᱟᱱᱮ ᱵᱟᱹᱭᱦᱟᱹᱲ ᱠᱚᱨᱮ ᱛᱚ ᱟᱹᱞᱩ ᱫᱚ ᱵᱟᱝ ᱦᱳᱭᱳᱜᱼᱟ ᱚᱱᱟ ᱠᱚᱨᱮ ᱫᱚ ᱥᱮᱭᱟᱜᱼᱟ ᱟᱹᱞᱩ ᱨᱚᱦᱚᱭ ᱞᱮᱠᱷᱟᱱ
ᱦᱮᱸ ᱦᱮᱸ᱾
ᱟᱨ ᱵᱟᱹᱭᱦᱟᱹᱲ ᱠᱚᱨᱮ ᱫᱚ ᱦᱩᱲᱩ ᱜᱮ ᱦᱚᱴᱚ ᱦᱚᱭ ᱞᱮᱱᱟ ᱛᱚ ᱡᱟᱦᱟᱸ ᱱᱚᱝᱠᱟᱱᱟᱜ ᱾ ᱠᱟᱹᱴᱤᱡ ᱜᱷᱩᱴᱩ ᱵᱟᱹᱫᱽ ᱠᱚ ᱢᱟᱱᱮ ᱨᱚᱦᱚᱲ ᱵᱟᱹᱫ ᱠᱚ ᱚᱱᱟ ᱠᱚ ᱫᱚ ᱟᱞᱩ ᱵᱟᱫᱟᱢ ᱾ ᱛᱤᱞ ᱚᱱᱟᱠᱚ ᱛᱟᱦᱮᱸ ᱠᱟᱱᱟ ᱾
ᱚ ᱾ ᱟᱞᱮ ᱟᱞᱮ ᱟᱞᱮ ᱦᱚᱸ ᱟᱞᱩ ᱞᱮ ᱨᱚᱦᱚᱭ ᱞᱮᱫᱼᱟ ᱟᱨ ᱟᱹᱞᱩ ᱨᱮᱱᱟᱜ ᱫᱟᱢ ᱠᱚ ᱾ ᱵᱟᱝ ᱛᱟᱦᱮ ᱠᱟᱱᱟ ᱛᱟᱨᱯᱚᱨ ᱛᱤᱞᱢᱤ ᱦᱟᱸᱜᱟᱨ ᱦᱚ ᱞᱮᱜ ᱟ ᱢᱮᱱᱠᱷᱟᱱ ᱛᱤᱞᱢᱤᱧ ᱢᱟ ᱚᱱᱟ ᱚᱠᱛᱚ ᱫᱚᱢᱮ ᱫᱟᱜ ᱠᱮᱜ ᱟ ᱛᱚ ᱟᱫᱚ ᱜᱚᱡ ᱪᱟᱵᱟ ᱞᱮᱱᱟ ᱛᱤᱞᱤᱢᱤ ᱾ ᱵᱟᱞᱮ ᱩᱫᱷᱟᱹᱨ ᱫᱟᱲᱮ ᱟᱫᱟ ᱟᱨᱠᱤ ᱾
ᱟᱪᱪᱷᱟ ᱟᱪᱪᱷᱟ ᱾
ᱦᱮᱸ ᱟᱯᱮ ᱠᱚ ᱛᱚᱦᱚᱞᱮ ᱵᱟᱝ ᱦᱚᱭ ᱟᱠᱟᱱ ᱛᱟᱯᱮᱭᱟ ᱵᱟᱝ ᱾
ᱵᱟᱝᱟ ᱥᱮᱨᱚᱠᱚᱢ ᱫᱚ ᱵᱟᱝ ᱜᱚᱡ ᱟᱠᱟᱱᱟ ᱦᱳᱭ ᱫᱳ ᱦᱩᱭ ᱟᱠᱟᱱ ᱜᱮᱭᱟ ᱾
ᱚ ᱾
ᱦᱳᱭ ᱾ ᱟᱨ ᱛᱟᱦᱚᱞᱮ ᱟᱯᱮ ᱥᱮᱫ ᱢᱟᱱᱮ ᱛᱤᱱ ᱵᱟᱨ ᱠᱚ ᱪᱟᱥ ᱜᱮᱭᱟ?
ᱚᱠᱟᱴᱟᱜ ᱵᱟ ᱹᱧ ᱵᱩᱡᱽ ᱞᱮᱫᱼᱟ ᱾
ᱢᱟᱱᱮ ᱪᱟᱥ ᱦᱩᱲᱩ ᱪᱟᱥ ᱠᱚ ᱥᱟᱶᱛᱮ ᱡᱟᱦᱟᱱᱟᱜ ᱡᱩᱫᱤ ᱟᱨᱦᱚᱸ ᱮᱴᱟᱜ ᱮᱴᱟᱜ ᱡᱤᱱᱤᱥ ᱠᱚᱯᱮ ᱪᱟᱥ ᱜᱮᱭᱟ?
ᱟᱫᱚ ᱚᱱᱠᱟ ᱫᱚ ᱦᱩᱲᱩ ᱴᱟᱭᱤᱢ ᱫᱚ ᱦᱩᱲᱩ ᱛᱟᱨᱯᱚᱨᱮ ᱟᱞᱩ ᱴᱟᱭᱤᱢ ᱫᱚ ᱟᱞᱩ ᱯᱩᱨᱟᱹ ᱢᱟᱴᱷ ᱜᱮᱭᱟ ᱚᱱᱠᱟᱟᱭ ᱪᱟᱥ ᱼᱟ ᱦᱮᱸᱥᱮ ᱟᱨ ᱟᱞᱩ ᱯᱚᱨᱮ ᱫᱚ ᱠᱷᱚᱥᱞᱟ ᱦᱚᱸᱜᱝᱠᱟ ᱾ ᱟᱫᱚ ᱚᱱᱟ ᱢᱚᱫᱽᱫᱷᱮ ᱨᱮᱜᱮ ᱛᱩᱲᱤ ᱠᱚ ᱚᱠᱚᱭ ᱡᱩᱫᱤ ᱢᱚᱱᱮᱭᱟᱭ ᱜᱩᱦᱩᱢ, ᱨᱳᱦᱚᱭ ᱜᱮᱭᱟ ᱠᱚ ᱾
ᱟᱪᱪᱷᱟ ᱟᱪᱪᱷᱟ ᱾
ᱦᱩᱸ ᱾
ᱢᱟᱱᱮ ᱥᱤᱡᱤᱱ ᱠᱤ ᱥᱤᱤᱡᱤᱱ ᱪᱟᱥ ᱫᱚ ᱾ ᱪᱟᱥ ᱜᱮ ᱛᱟᱦᱮᱱᱟ ᱵᱟᱝ ᱵᱟᱹᱫᱽ ᱠᱚᱫᱚ ᱠᱷᱟᱹᱞᱤ ᱵᱟᱝ ᱛᱟᱦᱮᱱᱟ ᱵᱟᱹᱫᱽ ᱠᱷᱮᱛ ᱠᱚ᱾
ᱟᱮᱫᱚ ᱟ ᱡᱷᱚᱛᱚ ᱛᱚ ᱵᱟᱝ ᱦᱚᱸᱞᱮ ᱨᱚᱦᱚᱭ ᱫᱟᱲᱮᱭᱟᱜᱼᱟ ᱠᱚ ᱵᱚᱞᱮ ᱡᱟᱦᱟᱸ ᱠᱚ ᱾ ᱯᱚᱲᱟ ᱛᱟᱦᱮᱱᱟᱢ ᱛᱚ ᱚᱱᱟ ᱠᱚ ᱛᱟᱦᱮᱱ ᱜᱮᱭᱟ ᱟᱨ ᱡᱟᱦᱟᱸ ᱠᱚᱫᱚ᱾ ᱟᱨ ᱫᱟᱜ ᱨᱮᱱᱟᱜ ᱥᱩᱵᱤᱫᱟ ᱛᱟᱦᱮᱱᱟ ᱚᱱᱟ ᱫᱷᱟᱨᱮ ᱠᱚᱫᱚᱞᱮ ᱨᱚᱦᱚᱭ ᱧᱚᱜ ᱜᱮᱭᱟᱼᱼ
ᱟᱪᱪᱷᱟ ᱟᱪᱪᱷᱟ ᱾
ᱦᱚᱢ ᱾
ᱛᱚ ᱟᱯ ᱥᱮᱫ ᱥᱟᱵᱽᱢ ᱢᱟᱨᱥᱟᱞ ᱠᱚ ᱤᱭᱟᱹ ᱠᱚ ᱢᱟᱱᱮ ᱢᱤᱱᱤ ᱠᱚ ᱥᱮ ᱞᱩᱜ ᱠᱚ ᱢᱮᱱᱟᱜ ᱟᱥᱮ?
ᱦᱮᱸ ᱚᱱᱟ ᱠᱚᱫᱚ ᱢᱮᱱᱟᱜ ᱟᱠᱟᱫᱟ ᱟᱫᱚ ᱱᱤᱡᱮᱨᱟᱜ ᱫᱚ ᱵᱟᱹᱱᱩᱜ ᱨᱮᱦᱚᱸ ᱟᱫᱚ ᱮᱴᱟᱜ ᱦᱚᱲᱟᱜ ᱚᱱᱟ ᱾ ᱯᱚᱭᱥᱟ ᱠᱟᱛᱮ ᱦᱚᱸ ᱫᱟᱜ ᱫᱟᱹᱠᱛᱤ ᱯᱨᱟᱣ ᱞᱮᱠᱷᱟᱱ ᱛᱟᱦᱮᱸ ᱜᱮᱭᱟ᱾
ᱦᱩᱸ ᱦᱩᱸ ᱦᱩᱸ ᱾
ᱟᱯᱮ ᱥᱮᱫ ᱫᱚ ᱚᱠᱟᱞᱮᱠᱟ ᱥᱟᱵ ᱢᱟᱨᱥᱟᱞ ᱠᱚ?
ᱦᱳᱭ ᱦᱳᱭ ᱟᱞᱮ ᱥᱮᱫ ᱦᱚᱸ ᱢᱮᱱᱟᱜ ᱜᱮᱭᱟ ᱚᱱᱠᱟ ᱜᱮ ᱢᱟᱱᱮ ᱫᱟᱜ ᱠᱚᱫᱚ ᱠᱤᱨᱤᱧ ᱞᱟᱜᱟᱣ ᱵᱚᱱᱟ ᱪᱟᱥ ᱞᱟᱹᱜᱤᱫ ᱦᱚᱸ ᱢᱟᱱᱮ ᱮᱴᱟᱜ ᱥᱤᱡᱤᱱ ᱠᱚᱫᱚ ᱾
ᱚᱸᱻ
ᱦᱳᱭ ᱾ ᱛᱟᱦᱞᱮ ᱟᱯᱮ ᱱᱚᱣᱟ ᱴᱟᱭᱤᱢ ᱫᱚ ᱟᱯᱮᱭᱟᱜᱼᱼ ᱵᱟᱹᱫᱽ ᱠᱚᱨᱮ ᱠᱷᱮᱛ ᱠᱚᱨᱮ ᱪᱮᱫ ᱪᱟᱥ ᱞᱮᱠᱟᱱᱟᱜ ᱢᱮᱱᱟᱜᱼᱟ ᱥᱮ ᱵᱟᱝᱟ ᱪᱮᱫ ᱜᱮ ᱵᱟᱹᱱᱩᱜᱼᱟ?
ᱟᱫᱚ ᱟᱫᱚ ᱚᱱᱮ ᱵᱟᱹᱭᱦᱟᱹᱲ ᱨᱮᱫᱚ ᱾ ᱥᱤᱭᱟᱜ ᱫᱚᱞᱮ ᱱᱤᱛᱚᱜ ᱫᱚ ᱦᱩᱲᱩ ᱵᱟᱠᱷᱨᱟᱛᱮ ᱟᱨ ᱜᱷᱩᱴᱟᱹ ᱨᱮᱫᱚ ᱥᱚᱵᱡᱤ ᱠᱚ ᱵᱮᱱᱟᱜᱼᱟ ᱢᱤᱫᱵᱟᱨ ᱾ ᱟᱨᱠᱤ ᱾
ᱟᱪᱪᱷᱟ ᱟᱪᱪᱷᱟ ᱾
ᱦᱮᱸ ᱟᱨ ᱥᱚᱵᱡᱤ ᱠᱚ ᱚᱱᱟ ᱱᱤᱡᱮ ᱡᱚᱢ ᱵᱟᱲᱟ ᱞᱟᱹᱜᱤᱫ ᱟᱨ ᱠᱤᱪᱷᱩ ᱟᱠᱷᱨᱤᱧ ᱵᱟᱲᱟ ᱞᱟᱹᱜᱤᱫ ᱜᱮᱼᱼ
ᱟᱪᱪᱷᱟ ᱥᱚᱵᱡᱤ ᱵᱚᱞᱛᱮ ᱱᱚᱣᱟ ᱴᱟᱭᱤᱢ ᱫᱚ ᱪᱮᱫ ᱥᱚᱵᱡᱤ ᱢᱮᱱᱟᱜ᱾
ᱱᱚᱣᱟ ᱱᱚᱣᱟ ᱴᱷᱮᱡ ᱢᱮᱱᱟᱜᱼᱟ ᱠᱩᱫᱽᱨᱤ ᱢᱮᱱᱟᱜᱼᱟ ᱟᱨ ᱵᱮᱸᱜᱟᱲ ᱠᱚ ᱢᱮᱱᱟᱜᱼᱟ ᱾
ᱟᱪᱪᱷᱟ ᱟᱪᱪᱷᱟ ᱠᱩᱫᱽᱨᱤ ᱵᱮᱸᱜᱟᱲ ᱟᱨ᱾
ᱦᱮᱸ ᱾ ᱦᱮᱸ ᱵᱷᱮᱱᱴᱤ ᱛᱚ ᱟᱞᱮ ᱫᱚ ᱵᱟᱹᱱᱩᱜᱼᱟ ᱥᱟᱭᱤ ᱨᱮ ᱫᱚᱦᱚ ᱠᱚ
ᱚᱻ
ᱦᱩᱸ
ᱱᱚᱣᱟ ᱴᱟᱭᱤᱢ ᱫᱚ ᱛᱟᱦᱚᱞᱮ ᱚᱱᱟ ᱥᱚᱵᱽᱡᱤ ᱠᱚᱜᱮ ᱧᱟᱢᱚᱜᱼᱟᱼᱼ
ᱦᱩᱸ ᱦᱩᱸ
ᱦᱩᱸ
ᱟᱨ ᱛᱟᱦᱞᱮ ᱱᱤᱛ ᱠᱚᱫᱚ ᱚᱲᱟᱜ ᱠᱚᱨᱮ ᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱ ᱜᱮᱭᱟ᱾
ᱟᱫᱚ ᱟᱹᱞᱤᱧ ᱫᱚ ᱵᱟᱭᱨᱮ ᱨᱮ ᱢᱮᱱᱟᱜ ᱞᱤᱧᱟᱹ ᱚᱲᱟᱜ ᱨᱮ ᱫᱚ ᱵᱟᱹᱱᱩᱜᱼᱼ
ᱚᱻ
ᱦᱚᱭ ᱦᱚᱭ
ᱟᱨ ᱛᱷᱟᱞᱮᱼᱼ ᱮᱴᱟᱜ ᱟᱛᱳ ᱠᱚᱨᱮ ᱡᱟᱦᱟᱱᱟᱜ ᱯᱚᱨᱚᱵᱽ ᱠᱚ ᱚᱱᱠᱟᱱᱟᱜ ᱡᱟᱦᱟᱸᱱᱟᱜ ᱦᱩᱭᱩᱜ ᱜᱮᱭᱟ ᱥᱮᱼᱼ
ᱦᱮᱸ ᱯᱚᱨᱚᱵᱽ ᱠᱚ ᱦᱳᱭᱳᱜ ᱜᱮᱭᱟ ᱛᱚ ᱱᱚᱣᱟ ᱴᱟᱭᱤᱢ ᱫᱚ ᱵᱟᱹᱱᱩᱜᱼᱟ ᱥᱮᱨᱚᱠᱚᱢ ᱯᱚᱨᱚᱵᱽ ᱠᱚᱫᱚ᱾
ᱦᱩᱸ
ᱮᱠᱟᱞᱛᱮ ᱥᱚᱦᱚᱨᱟᱭ ᱵᱚᱸᱜᱟ ᱜᱮ ᱦᱩᱭᱩᱜᱼᱟ᱾
ᱟᱪᱪᱷᱟ ᱟᱪᱪᱷᱟ ᱟᱞᱮ ᱥᱚᱦᱨᱟᱭ ᱫᱚ ᱦᱳᱭ ᱫᱚ ᱦᱳᱭᱳᱜ ᱜᱮᱭᱟ ᱢᱮᱱᱠᱷᱟᱱᱼᱼ ᱟᱞᱮ ᱥᱮᱫ ᱨᱮᱫᱚ ᱩᱱᱟᱹᱜ ᱪᱮᱫ ᱤᱧ ᱢᱮᱛᱟ, ᱡᱟᱦᱟᱸ ᱟᱵᱚ ᱫᱚᱵᱚᱱ ᱞᱟᱹᱭᱟ ᱡᱮ ᱦᱟᱹᱛᱤ ᱞᱮᱠᱟᱱ ᱥᱚᱦᱨᱟᱭ ᱠᱟᱱ ᱛᱟᱵᱚᱱᱟ ᱚᱱᱟ ᱡᱟᱠ ᱡᱚᱢᱚᱠ ᱢᱚᱬᱮ ᱥᱤᱧ -ᱢᱚᱬᱮ ᱧᱤᱫᱟᱹ, ᱦᱚᱜᱼᱚᱭ ᱱᱚᱣᱟ ᱡᱤᱱᱤᱥᱴᱟᱜ ᱫᱚ ᱠᱷᱩᱵ ᱮᱠᱴᱟ ᱵᱟᱝ ᱧᱮᱞ ᱧᱟᱢᱚᱜ ᱠᱟᱱᱟ ᱵᱩᱡᱽ ᱠᱮᱜᱼᱟ ᱵᱤᱱ᱾
ᱟᱪᱪᱷᱟ ᱟᱪᱪᱷᱟ, ᱢᱟᱱᱮ ᱠᱚᱢ ᱦᱮᱡ ᱠᱟᱱᱟ ᱟᱹᱰᱤ ᱨᱮᱜᱮ?
ᱦᱮᱸ ᱡᱮ ᱟᱵᱚ ᱛᱚ ᱟᱵᱚ ᱛᱚ ᱜᱮᱛᱚ ᱢᱟᱨᱟᱝ ᱯᱚᱨᱚᱵ ᱵᱚᱱ ᱞᱟᱹᱭᱟ ᱥᱮ ᱪᱮᱫ?
ᱦᱩᱸ ᱦᱩᱸ, ᱚᱱᱟᱜᱮ ᱢᱟᱨᱟᱝ ᱯᱚᱨᱚᱵᱽ᱾
ᱦᱮᱸ ᱦᱮᱸ, ᱠᱤᱱᱛᱩ ᱟᱯᱮ ᱥᱮᱫ ᱪᱮᱫ ᱞᱮᱠᱟ ᱯᱮ ᱢᱟᱱᱟᱣ ᱧᱚᱜ ᱜᱮᱭᱟ?
ᱟᱞᱮ ᱥᱮᱫ ᱵᱚᱞᱛᱮ ᱟᱵᱚ ᱵᱚᱱ ᱵᱟᱰᱟᱭ ᱜᱮᱭᱟ ᱡᱮ ᱢᱚᱬᱮ ᱥᱤᱧ-ᱢᱚᱬᱮ ᱧᱤᱫᱟᱹᱵᱚᱱ ᱮᱱᱮᱡ ᱥᱮᱨᱮᱧ ᱠᱟᱛᱮᱫ ᱵᱚᱱ ᱟᱸᱜᱟᱭᱟ ᱥᱮ ᱱᱚᱝᱠᱟ ᱠᱟᱛᱮ ᱥᱚᱦᱚᱨᱟᱭ ᱫᱚᱵᱚᱱ ᱯᱟᱨᱚᱢᱟ᱾ ᱢᱚᱬᱮ ᱫᱤᱱ ᱢᱚᱬᱮ ᱥᱤᱧ ᱢᱚᱬᱮ ᱧᱤᱫᱟᱹ᱾
ᱦᱩᱸ᱾
ᱛᱚ ᱱᱚᱣᱟ ᱴᱟᱭᱤᱢ ᱨᱮ ᱱᱚᱣᱟ ᱡᱩᱜᱽ ᱨᱮ ᱢᱟᱱᱮ ᱱᱚᱣᱟ ᱴᱟᱭᱤᱢ ᱧᱮᱞ ᱠᱟᱜᱟᱵᱚᱱ, ᱚᱱᱟ ᱢᱚᱬᱮ ᱫᱤᱱ ᱡᱟᱭᱜᱟ ᱨᱮ ᱟᱹᱰᱤ ᱜᱮ ᱟᱹᱰᱤ ᱥᱮᱫ ᱟᱹᱰᱤ ᱞᱮᱠᱟ ᱠᱚ ᱪᱮᱧᱡᱽ ᱟᱠᱟᱜᱼᱟ᱾ ᱚᱠᱚᱭ ᱥᱮᱫ ᱫᱚ ᱵᱟᱨ ᱫᱤᱱ ᱛᱮᱜᱮ ᱪᱟᱵᱟᱜ ᱠᱟᱱᱟ ᱚᱠᱚᱭ ᱥᱮᱫ ᱯᱮ ᱫᱤᱱ ᱛᱮ? ᱟᱫᱚ ᱚᱱᱟ ᱠᱷᱚᱱ ᱡᱟᱹᱥᱛᱤ ᱫᱚ ᱵᱮᱥᱤ ᱵᱟᱝ ᱦᱩᱭᱩᱜ ᱠᱟᱱᱟ ᱦᱮᱸ ᱵᱟᱝ?
ᱦᱮᱸ ᱦᱮᱸ ᱮᱠᱟᱞ᱾
ᱚᱱᱠᱟ ᱵᱚᱱ ᱧᱮᱞᱟ ᱟᱞᱮ ᱥᱮᱫ ᱫᱚ ᱚᱱᱠᱟ ᱜᱮ ᱢᱚᱬᱮ ᱫᱤᱱ ᱡᱟᱭᱜᱟ ᱨᱮᱫᱚ ᱢᱚᱬᱮ ᱫᱤᱱ ᱫᱚ ᱵᱟᱝ ᱦᱳᱭᱳᱼᱟ᱾ ᱯᱮ ᱫᱤᱱ ᱚᱱᱠᱟ ᱜᱮ ᱦᱳᱭᱳᱜᱼᱟ ᱯᱮ ᱫᱤᱱ ᱛᱷᱮᱠᱮ ᱯᱩᱱ ᱫᱤᱱ᱾
ᱚ ᱯᱮ ᱫᱤᱱ ᱛᱷᱮᱠᱮ ᱯᱳᱱ ᱫᱤᱱ ᱵᱟᱝ᱾
ᱦᱮᱸ ᱯᱮᱫᱤᱱ ᱜᱮ ᱥᱟᱵᱽ ᱠᱟᱜ ᱢᱮ ᱯᱮᱫᱤᱱ ᱜᱮ ᱦᱩᱭᱩᱜᱼᱟ᱾
ᱟᱪᱪᱷᱟ ᱥᱚᱦᱚᱨᱟᱭ ᱨᱮᱫᱚ ᱡᱟᱹᱱᱤᱡ ᱠᱷᱟᱱ ᱫᱚ ᱟᱯᱮ ᱥᱮᱫ ᱫᱚ ᱛᱟᱦᱮ ᱠᱷᱟᱱ ᱫᱚ ᱰᱟᱺᱜᱽᱨᱤ ᱠᱷᱩᱱᱴᱟᱹ ᱫᱚ ᱵᱟᱝ ᱦᱩᱭᱩᱜ ᱜᱮᱭᱟ ᱵᱟᱝ?
ᱦᱩᱸ ᱵᱟᱝ ᱦᱳᱭᱳ ᱜᱮᱭᱟ ᱰᱟᱹᱜᱽᱨᱤ ᱠᱷᱩᱱᱴᱟᱹᱣ ᱫᱚ ᱦᱩᱭᱩᱜᱼᱟ᱾
ᱚᱸ᱾
ᱰᱟᱺᱜᱽᱨᱤ ᱠᱷᱩᱱᱴᱟᱹᱣ ᱚᱱᱟ ᱠᱚᱫᱚ ᱦᱩᱭᱩᱜ ᱜᱮᱭᱟ ᱛᱚ᱾ ᱟᱨ ᱡᱟᱦᱟᱸ ᱵᱟᱫ ᱵᱟᱹᱠᱤ ᱠᱚ ᱰᱟᱺᱜᱽᱨᱤ ᱠᱷᱩᱱᱴᱟᱹᱣ ᱵᱟᱫ ᱠᱟᱛᱮᱫ ᱚᱱᱟ ᱠᱚᱫᱚ ᱦᱚᱭᱛᱚ ᱢᱟᱱᱮ ᱪᱮᱫ ᱟᱯᱮ ᱟᱯᱮᱥᱮᱫ ᱪᱮᱫ ᱞᱮᱠᱟ ᱦᱩᱭᱩᱜᱼᱟ᱾ ᱚᱱᱟ ᱵᱟᱹᱞᱤᱧ ᱵᱟᱰᱟᱭᱟ?
ᱦᱮᱸ᱾
ᱰᱟᱺᱜᱽᱨᱤ ᱠᱷᱩᱱᱴᱟᱹᱣ ᱛᱚ, ᱚᱱᱮ ᱮᱱᱮᱡ ᱥᱮᱨᱮᱧ ᱠᱚ, ᱚᱱᱟ ᱠᱚᱛᱚ ᱦᱩᱭᱩᱜ ᱜᱮᱭᱟ᱾
ᱦᱮᱸ᱾
ᱦᱩᱸ᱾ ᱟᱯᱮ ᱥᱮᱫᱽ ᱢᱟᱱᱮ ᱛᱤᱱ ᱫᱤᱱ ᱪᱮᱫ ᱞᱮᱠᱟ ᱦᱩᱭᱩᱜᱼᱟ? ᱠᱟᱹᱴᱤᱡ ᱵᱤᱱ ᱢᱮᱱᱞᱮᱠᱷᱟᱱ ᱵᱷᱟᱹᱜᱤ ᱠᱚᱜᱼᱟ᱾
ᱦᱮᱸ ᱚᱱᱮ ᱚᱱᱠᱟ ᱜᱮ ᱡᱮᱢᱚᱱ ᱪᱮᱫ ᱠᱚ ᱢᱮᱱᱟᱜᱼᱟ ᱥᱮ ᱯᱳᱭᱞᱳ ᱫᱚ ᱡᱟᱜᱱᱟ ᱦᱩᱭᱩᱜᱼᱟ᱾ ᱦᱩᱭᱩᱜᱼᱟ ᱦᱮᱸ ᱚᱱᱠᱟ ᱟᱞᱮᱥᱮᱫ ᱚᱠᱟ ᱥᱚᱦᱚᱨᱟᱭ ᱨᱮ ᱱᱚᱣᱟ ᱠᱚᱞᱮ ᱠᱚᱨᱟᱣᱟ ᱛᱚ᱾ ᱟ ᱦᱮᱸ ᱟᱨ ᱡᱟᱭᱜᱟᱨ ᱨᱮᱱᱟᱜ ᱫᱚ ᱡᱮᱢᱚᱱ ᱵᱷᱳᱨ ᱛᱮᱥᱮ ᱟᱹᱭᱩᱵ ᱵᱮᱲᱟ, ᱚᱱᱠᱟ ᱪᱟᱞᱟᱣ ᱦᱩᱭᱩᱜᱼᱟ, ᱚᱲᱟᱜ-ᱚᱲᱟᱜ ᱥᱮᱨᱮᱧ ᱦᱩᱭᱩᱜᱼᱟ, ᱥᱮᱨᱮᱧ ᱠᱤᱪᱷᱩ ᱚᱱᱟ ᱥᱮᱨᱮᱧ ᱠᱚ ᱢᱮᱱᱟᱜᱼᱟ᱾ ᱛᱟᱨᱯᱚᱨᱮ ᱛᱟᱨᱯᱚᱨᱮᱨ ᱫᱤᱱ ᱫᱚ ᱦᱟᱸᱜ ᱵᱟᱹᱪᱤ ᱦᱚᱸ ᱵᱟᱝ ᱦᱩᱭᱩᱜᱼᱟ, ᱛᱚᱠᱷᱚᱱ ᱫᱚ ᱡᱤᱨᱟᱹᱣ ᱦᱩᱭᱩᱜᱼᱟ, ᱛᱟᱨᱯᱚᱨᱮᱨ ᱫᱤᱱ ᱫᱚ ᱦᱟᱸᱜ ᱯᱩᱡᱟᱹ ᱠᱚ ᱠᱷᱩᱱᱴᱟᱹᱣ ᱠᱚ ᱚᱱᱟ ᱠᱚᱞᱮ ᱠᱚᱨᱟᱣᱼᱟ᱾ ᱦᱳᱜ ᱱᱚᱝᱠᱟ ᱛᱤᱱᱟᱹᱜ ᱴᱟᱧ ᱫᱤᱥᱟᱹᱭᱮᱫᱼᱟ ᱱᱚᱝᱠᱟᱧ ᱢᱮᱛᱟᱫ ᱢᱮᱭᱟ ᱟᱹᱨᱠᱤ᱾
ᱟᱪᱪᱷᱟ, ᱟᱪᱪᱷᱟ, ᱦᱳᱭ ᱦᱳᱭ᱾
ᱦᱮᱸ᱾
ᱛᱚ ᱦᱳᱭ ᱚᱱᱠᱟ ᱟᱞᱮ ᱥᱮᱫ ᱛᱚ᱾ ᱟᱨᱚ ᱱᱚᱣᱟ ᱢᱟᱱᱮ ᱮᱴᱟᱜ-ᱮᱴᱟᱜ ᱡᱟᱭᱜᱟ ᱠᱚᱨᱮ ᱦᱚᱸ ᱪᱟᱞᱟᱣ ᱦᱩᱭ ᱟᱹᱠᱟᱱ ᱜᱮᱭᱟ ᱥᱚᱨᱦᱟᱭ ᱴᱟᱭᱤᱢ᱾
ᱦᱮᱸ
ᱛᱚ ᱚᱱᱟ ᱵᱟᱸᱠᱩᱲᱟ ᱚᱱᱟ ᱥᱟᱭᱤᱰ ᱫᱚ, ᱪᱟᱞᱟᱣ ᱦᱳᱭ ᱠᱟᱱ ᱜᱮᱭᱟ ᱥᱟᱶᱛᱮ ᱧᱮᱞ ᱦᱳᱭ ᱠᱟᱱ ᱜᱮᱭᱟ, ᱛᱚ ᱚᱱᱛᱮ ᱫᱚ ᱢᱟᱱᱮ ᱟᱹᱰᱤ-ᱟᱹᱰᱤ ᱜᱮ ᱞᱟᱦᱟ ᱛᱮᱱᱟᱜ ᱡᱤᱱᱤᱥ ᱠᱚᱠᱚ, ᱥᱟᱵ ᱫᱚᱦᱚ ᱠᱟᱫ ᱜᱮᱭᱟ᱾
ᱦᱩᱸ,
ᱡᱚᱛ ᱴᱩᱠᱩ ᱟᱞᱤᱧᱟᱜ, ᱟᱹᱛᱳ ᱫᱤᱥᱚᱢ ᱥᱮᱜ ᱞᱤᱧ ᱧᱮᱞ ᱠᱮᱜᱼᱟ ᱢᱟᱱᱮ ᱚᱱᱟ ᱛᱩᱞᱚᱱᱟ ᱠᱷᱚᱱ ᱫᱚ, ᱚᱱᱛᱮ ᱫᱚᱠᱚ ᱥᱟᱵ ᱫᱚᱦᱚ ᱠᱟᱜ ᱜᱮᱭᱟ᱾ ᱢᱟᱱᱮ ᱢᱚᱬᱮ ᱥᱤᱧ ᱢᱚᱬᱮ ᱧᱤᱫᱟᱹ ᱫᱚ, ᱚᱝᱠᱟ ᱜᱮᱠᱚ ᱮᱱᱮᱡ ᱥᱮᱨᱮᱧᱟ, ᱢᱟᱱᱮ ᱪᱮᱫ ᱞᱮᱠᱟ ᱚᱝᱠᱟ ᱢᱟᱱᱮ ᱤᱭᱟᱹ ᱠᱚᱨᱮ ᱧᱟᱢ ᱦᱳᱭ ᱠᱟᱱᱟ, ᱯᱩᱛᱷᱤ ᱯᱟᱛᱷᱟᱢ ᱠᱚᱨᱮ᱾
ᱦᱮᱸ,
ᱦᱳᱭ-ᱦᱳᱭ ᱚᱱᱠᱟᱜ ᱜᱮ, ᱢᱟᱱᱟᱣ ᱵᱟᱛᱟᱣ ᱫᱚᱠᱚ, ᱢᱟᱱᱟᱣ ᱵᱟᱛᱟᱣ ᱜᱮᱭᱟ᱾
ᱦᱮᱸ,
ᱚᱱᱠᱟᱜ ᱜᱮ ᱡᱟᱞᱮ ᱢᱟᱦᱟ, ᱛᱟᱯᱚᱨ ᱠᱷᱩᱱᱴᱟᱹᱣ ᱢᱟᱦᱟ ᱛᱟᱨᱯᱚᱨ ᱡᱤᱞ ᱫᱟᱠᱟᱢ ᱢᱟᱦᱟ ᱚᱱᱠᱟ ᱢᱤᱫᱴᱮᱱ ᱢᱮᱱ ᱢᱮᱛᱟᱜ ᱟᱠ ᱦᱩ,
ᱦᱮᱸ ᱟᱨ ᱦᱮᱸ ᱟᱨ ᱚᱱᱛᱮ ᱚᱲᱟᱜ ᱠᱚᱦᱚᱸ, ᱧᱮᱞᱟᱢ ᱦᱟᱸᱜ ᱨᱟᱥᱛᱟ ᱦᱟᱱᱟ ᱫᱷᱟᱨᱮ ᱱᱟᱣᱟ ᱫᱷᱟᱨᱮ ᱢᱮᱱᱟᱜᱼᱟ᱾ ᱢᱮᱱᱠᱷᱟᱱ ᱟᱞᱮ ᱴᱚᱞᱟ ᱯᱟᱲᱟ ᱚᱲᱟᱜ ᱠᱚᱫᱚ ᱦᱮᱸ, ᱢᱤᱫᱴᱟᱝ ᱚᱲᱟᱜ ᱱᱚᱛᱮ ᱨᱮ ᱢᱮᱱᱟᱜᱼᱟ, ᱢᱤᱫᱴᱟᱝ ᱚᱲᱟᱜ ᱦᱟᱱᱛᱮ ᱨᱮ ᱢᱮᱱᱟᱜᱼᱟ᱾ ᱡᱟᱦᱟᱱ ᱚᱠᱛᱚ ᱨᱮ ᱚᱱᱟ ᱡᱟᱞᱮ ᱠᱚᱨᱮ ᱛᱟᱨᱯᱚᱨᱮ ᱫᱩᱠ ᱡᱟᱣᱨᱟ ᱠᱚᱨᱮ ᱟᱹᱰᱤ ᱥᱚᱢᱚᱥᱥᱟ ᱦᱳᱭᱳᱜ, ᱜᱮᱭᱟ ᱟᱨ ᱚᱱᱟ ᱠᱚᱨᱮ ᱢᱟ ᱡᱟᱹᱱᱤᱡ ᱠᱷᱟᱱ ᱚᱱᱠᱟᱱ ᱫᱤᱱ ᱨᱮᱫᱚ, ᱢᱤᱫᱴᱟᱝ ᱠᱩᱞᱦᱤ ᱛᱮᱜᱮ ᱠᱚ ᱮᱱᱮᱡ ᱥᱮᱨᱮᱧᱟ ᱮᱱᱮᱡ ᱟᱬᱜᱚᱱᱟ ᱠᱚ᱾
ᱦᱮᱸ, ᱦᱮᱸ, ᱦᱮᱸ, ᱦᱳᱭ ᱦᱳᱭ ᱪᱮᱛᱟᱱ ᱠᱩᱞᱦᱤ ᱠᱚ ᱨᱟᱠᱟᱵᱟ ᱥᱟᱶᱛᱮ ᱞᱟᱛᱟᱨ ᱠᱩᱞᱦᱤ ᱨᱮᱠᱚ ᱢᱩᱪᱟᱹᱫᱟ, ᱚᱱᱠᱟ ᱠᱚ ᱮᱱᱮᱡ ᱥᱮᱨᱮᱧᱟ᱾
ᱦᱮᱸ ᱟᱨ ᱚᱱᱠᱟ ᱨᱟᱪᱟ, ᱨᱟᱪᱟ ᱫᱚ ᱵᱟᱝ ᱩᱱᱠᱩᱣᱟᱜ ᱫᱚ ᱚᱱᱮ ᱨᱟᱥᱛᱟ ᱨᱮᱜᱮ ᱡᱚᱛᱚ ᱡᱷᱚᱛᱚ ᱚᱲᱟᱜ ᱜᱮ ᱯᱟᱲᱟᱜᱼᱟ, ᱥᱮ ᱡᱟᱦᱟᱸ ᱫᱷᱟᱨᱮ ᱱᱟᱣᱟ ᱫᱷᱟᱨᱮ ᱥᱮᱫᱟᱭ ᱫᱚ ᱚᱱᱠᱟ ᱜᱮ ᱚᱲᱟᱜ ᱠᱚ ᱛᱟᱦᱮᱸ ᱠᱟᱱᱟ᱾ ᱠᱟᱱ ᱛᱟᱵᱚᱱᱟ᱾
ᱦᱳᱭ,
ᱱᱮᱛᱟᱨ ᱫᱚ ᱦᱟᱸᱜ ᱯᱟᱹᱪᱤᱨ ᱡᱚᱱᱟᱜ ᱠᱟᱱᱟ ᱵᱚᱱ, ᱦᱟᱸᱜ ᱵᱷᱤᱱᱟᱹᱜ ᱠᱟᱱᱟ ᱵᱚᱱ ᱚᱝᱠᱟ ᱦᱟᱱᱛᱮ ᱱᱟᱛᱮᱜ ᱠᱟᱱᱟ ᱵᱚᱱ ᱟᱨᱠᱤ᱾ ᱦᱩᱸ,
ᱛ ᱛᱚ ᱚᱱᱛᱮ ᱫᱚᱞᱤᱧ ᱧᱮᱞ ᱠᱮᱜᱼᱟ, ᱟᱹᱰᱤ ᱢᱟᱱᱮ ᱠᱟᱡᱟᱠ ᱜᱮᱠᱚ ᱢᱟᱱᱟᱣ ᱜᱮᱭᱟ, ᱟᱹᱰᱤ ᱢᱟᱱᱮ ᱡᱟᱠ ᱡᱚᱢᱚᱠ ᱜᱮ᱾ ᱟᱹᱛᱳ ᱫᱤᱥᱚᱢ ᱠᱷᱚᱱ, ᱛᱩᱞᱚᱱᱟ ᱠᱷᱚᱱ ᱫᱚᱞᱤᱧ ᱧᱮᱞ ᱠᱮᱜᱼᱟ ᱟᱹᱰᱤ ᱢᱟᱱᱮ ᱢᱟᱱᱟᱣ ᱜᱮᱭᱟ ᱠᱚ, ᱧᱮᱞ ᱡᱚᱝ ᱞᱮᱠᱟᱱᱟᱜ ᱡᱤᱱᱤᱥ ᱠᱚᱜᱮ ᱧᱮᱞ ᱧᱟᱢ ᱱᱟ᱾ ᱵᱟᱝ ᱵᱟᱰᱟᱭ ᱡᱤᱱᱤᱥ ᱠᱚᱜᱮ, ᱟᱹᱰᱤᱜᱮ ᱵᱟᱰᱟᱭ ᱦᱳᱭᱱᱟ ᱚᱱᱛᱮ ᱠᱷᱚᱱ᱾
ᱦᱩᱸ, ᱚᱱᱟ ᱠᱷᱟᱹᱛᱤᱨ ᱜᱮᱵᱚᱱ ᱪᱟᱞᱟᱜᱼᱟ, ᱡᱟᱦᱟᱸ ᱫᱚ ᱟᱵᱚ ᱥᱮᱫ ᱵᱟᱝ ᱦᱳᱭᱳᱜᱼᱟ, ᱮᱴᱟᱜ ᱥᱮᱫ ᱠᱷᱚᱱ ᱵᱚᱱ ᱥᱮᱬᱟᱡᱚᱱᱟ ᱟᱨ ᱡᱟᱦᱟᱸ ᱚᱱᱛᱮ ᱵᱟᱝ ᱦᱳᱭᱳᱜᱼᱟ, ᱟᱵᱚ ᱴᱷᱮᱱ ᱠᱚ ᱥᱮᱦᱟ ᱡᱚᱱᱟ- ᱟ ᱥᱮ ᱪᱮᱫᱠᱟ ᱞᱮᱠᱟ?
ᱦᱳᱭ, ᱦᱳᱭ ᱚᱱᱠᱟ ᱜᱮ᱾
ᱦᱮᱸ,
ᱟᱵᱚ ᱵᱚᱱ ᱧᱮᱞᱟ ᱚᱠᱟᱥᱮᱫ ᱫᱚ, ᱚᱠᱟ ᱥᱮᱱᱟᱜ ᱴᱷᱤᱠ ᱜᱮᱭᱟ, ᱚᱱᱟ ᱫᱚ ᱟᱵᱚ ᱦᱚᱸ ᱵᱟᱵᱚᱱ ᱵᱟᱰᱟᱭᱟ ᱦᱮᱸ ᱵᱟᱝ? ᱟᱹᱰᱤ ᱥᱮᱫ ᱟᱹᱰᱤ ᱞᱮᱠᱟ ᱠᱚ ᱢᱟᱱᱟᱣᱟ, ᱟᱫᱚ ᱪᱤᱠᱟᱢ ᱵᱟᱲᱟᱭᱟ ᱡᱮ ᱚᱠᱟ ᱥᱮᱱᱟᱜ ᱟᱵᱚ, ᱥᱮᱱᱟᱜ ᱟᱞᱮ ᱥᱮᱱᱟᱜ ᱴᱷᱤᱠ ᱥᱮ, ᱟᱯᱮ ᱥᱮᱱᱟᱜ ᱴᱷᱤᱠ, ᱥᱮ ᱚᱠᱟ ᱦᱟᱱᱮ ᱮᱴᱟᱜ ᱥᱮᱱᱟᱜ ᱴᱷᱤᱠ ᱚᱱᱟ ᱫᱚ ᱚᱠᱚᱭ ᱦᱚ ᱛᱩᱞᱟᱹᱡᱚᱠᱷᱟ ᱠᱟᱛᱮᱫ ᱫᱚ, ᱢᱟᱱᱮ ᱵᱟᱝᱠᱚ ᱧᱮᱞ ᱟᱠᱟᱫᱟ, ᱚᱠᱟ ᱥᱮᱱᱟᱜ ᱟᱥᱚᱞ ᱥᱮ ᱴᱷᱤᱠ, ᱠᱟᱱᱟ ᱟᱨ ᱜᱚᱴᱟ ᱥᱮᱱᱟᱜ ᱜᱮ ᱴᱷᱤᱠ ᱵᱚᱱ ᱢᱚᱱᱮᱭᱟ ᱾
ᱦᱮᱸ ᱡᱟᱦᱟᱸ ᱡᱟᱦᱟᱸ ᱚᱱᱟ ᱴᱚᱴᱷᱟ ᱨᱮᱱ ᱡᱟᱦᱟᱸ ᱛᱤᱱᱟᱹᱜ ᱦᱟᱯᱲᱟᱢ ᱠᱚ ᱥᱮᱬᱟ ᱦᱚᱴᱚ ᱠᱟᱜ ᱠᱚᱣᱟ ᱩᱱᱠᱩ ᱚᱝᱠᱟ ᱢᱚᱛᱚ ᱠᱚ ᱠᱚᱨᱟᱣᱟ, ᱟᱫᱚ ᱩᱝᱠᱩ ᱠᱚ ᱢᱮᱱ ᱫᱟᱲᱮᱟᱭᱟᱜ ᱡᱮ, ᱡᱷᱚᱛᱚ ᱜᱮ ᱴᱷᱤᱠ ᱜᱮ ᱛᱟᱵᱚᱱᱟ ᱢᱮᱱᱠᱷᱟᱱ ᱪᱮᱫ ᱤᱧ ᱢᱮᱛᱟᱢᱟ ᱟᱵᱚ ᱡᱷᱚᱛᱚ ᱢᱮᱫᱴᱟᱝ ᱦᱚᱲ ᱠᱟᱱᱟ ᱵᱚᱱ ᱛᱚ ᱢᱮᱫᱴᱟᱝ ᱜᱩᱥᱴᱤ ᱨᱮᱱ ᱦᱚᱲ ᱜᱮ ᱠᱟᱱᱟ ᱵᱚᱱ᱾
ᱦᱳᱭ ᱦᱳᱭ᱾
ᱛᱟᱦᱚᱞᱮ ᱛᱤ ᱨᱮ ᱡᱟᱹᱯᱤᱫ ᱵᱟᱲᱟ ᱦᱩᱭᱩᱜᱼᱟ ᱛᱟᱦᱚᱞᱮ?
ᱡᱟᱯᱤᱫ ᱫᱚ